ᱦᱮᱞᱳ
ᱦᱮᱸᱻ ᱾ ᱟᱹᱞᱤᱧ ᱨᱚᱲ ᱵᱤᱱ ᱟᱹᱡᱚᱢ ᱧᱟᱢᱮᱫ ᱛᱟᱹᱞᱤᱧ
ᱦᱚᱸ ᱦᱚᱸ ᱟᱸᱡᱚᱢᱮᱭᱟᱞᱤᱧ ᱾
ᱚᱸᱻ ᱟᱵᱤᱱᱟᱜ ᱨᱚᱲ ᱦᱚᱸ ᱢᱚᱸᱡᱽ ᱛᱮᱜᱮᱞᱤᱧ ᱟᱸᱡᱚᱢ ᱧᱟᱢᱫᱟ ᱾
ᱦᱳᱭ ᱞᱟᱹᱭ ᱵᱤᱱ ᱾
ᱛᱟᱦᱚᱞᱮ ᱪᱮᱫ ᱠᱚᱵᱤᱱ ᱪᱤᱠᱟᱹ ᱵᱟᱲᱟᱭᱮᱫᱟ?
ᱪᱮᱫ ᱦᱚᱸ ᱵᱟᱝᱟ ᱚᱲᱟᱜ ᱨᱮᱱᱟᱜ ᱠᱟᱹᱢᱤ ᱠᱚᱜᱮ ᱾
ᱚ ᱟᱪᱷᱟ ᱟᱪᱷᱟ ᱾ ᱟᱨ ᱚᱱᱠᱟ ᱛᱩᱯᱩ ᱵᱟᱲᱟ ᱠᱚ ᱥᱮ ᱡᱚᱢ ᱵᱟᱲᱟ ᱠᱚᱫᱚ ᱦᱩᱭ ᱟᱠᱟᱱᱟ?
ᱦᱳᱭ ᱚᱱᱟ ᱠᱚᱫᱚ ᱦᱩᱭ ᱟᱠᱟᱱᱟ ᱾
ᱚᱲᱟᱜ ᱜᱷᱟᱨᱚᱸᱡᱽ ᱠᱚᱨᱮ ᱥᱮ ᱟᱹᱵᱤᱱ ᱱᱟᱯᱟᱭ ᱜᱮ ᱢᱮᱱᱟᱜ ᱟᱠᱟᱫ ᱵᱤᱱᱟ?
ᱦᱚᱸ ᱱᱟᱯᱟᱭ ᱜᱮ ᱢᱮᱱᱟᱜ ᱞᱮᱭᱟ, ᱟᱹᱞᱤᱧ ᱦᱚᱸ ᱚᱲᱟᱜ ᱨᱮᱦᱚᱸ ᱡᱚᱛᱚ ᱦᱚᱲ ᱵᱮᱥ ᱜᱮ ᱢᱮᱱᱟᱜ ᱠᱚᱣᱟ ᱾ ᱟᱹᱵᱤᱱ ᱫᱚ ᱪᱮᱫ ᱞᱮᱠᱟ ᱢᱮᱱᱟᱜ ᱵᱤᱱᱟ?
ᱟᱹᱞᱤᱧ ᱦᱚᱸ ᱱᱤᱛᱚᱜ ᱫᱚ ᱪᱟᱸᱫᱳᱣᱟᱜ ᱫᱩᱞᱟᱹᱲ ᱛᱮᱫᱚ ᱥᱮ ᱚᱲᱟᱜ ᱜᱷᱟᱸᱨᱚᱡᱽ ᱠᱚᱨᱮ ᱱᱟᱯᱟᱭ ᱜᱮ ᱢᱮᱱᱟᱜ ᱠᱟᱜ ᱞᱮᱭᱟ ᱡᱚᱛᱚ ᱜᱮ
ᱟᱪᱪᱷᱟ
ᱟᱫᱚ ᱱᱤᱛᱚᱜ ᱫᱚ ᱚᱲᱟᱜ ᱠᱚᱨᱮᱜᱮ ᱫᱩᱲᱩᱵ ᱵᱟᱲᱟ ᱦᱩᱭ ᱟᱠᱟᱱᱟ, ᱚᱱᱠᱟ ᱨᱤᱢᱤᱞ ᱠᱚ ᱨᱟᱠᱟᱵ ᱟᱠᱟᱫᱟᱭ ᱡᱟᱹᱥᱛᱤ ᱧᱚᱜ ᱜᱮ ᱾
ᱚ ᱾
ᱦᱚᱸ ᱛᱟᱦᱚᱞᱮ ᱱᱤᱛᱚᱜ ᱫᱚ ᱚᱝᱠᱟ ᱼᱼ ᱟᱠᱟᱥᱮᱫ ᱦᱚᱸ ᱛᱳᱫ ᱵᱟᱝ ᱜᱟᱱᱚᱜ ᱠᱟᱱᱟ ᱛᱤᱨᱮ ᱫᱟᱜ ᱡᱟᱹᱲᱤ ᱜᱚᱫᱟᱭ ᱟᱨᱦᱚᱸ ᱵᱤᱱ ᱞᱟᱹᱭ ᱠᱟᱛᱮ
ᱦᱳᱭ ᱾
ᱛᱟᱦᱚᱞᱮ ᱚᱱᱟ ᱠᱷᱟᱹᱛᱤᱨ ᱚᱲᱟᱜ ᱠᱚᱨᱮ ᱜᱮ ᱫᱩᱲᱩᱵ ᱵᱟᱲᱟ ᱦᱩᱭ ᱟᱠᱟᱱᱟ ᱾
ᱟᱪᱪᱷᱟ ᱾
ᱟᱫᱚ ᱟᱹᱵᱤᱱ ᱜᱮ, ᱟᱹᱵᱤᱱ ᱥᱮᱫ ᱜᱮ ᱪᱮᱫ ᱞᱮᱠᱟ ᱫᱟᱜ ᱡᱟᱹᱲᱤ ᱠᱚ ᱛᱮᱦᱮᱧ?
ᱦᱳᱭ ᱫᱟᱜ ᱟᱠᱟᱜᱼ ᱟᱭ ᱱᱚᱛᱮ ᱦᱚᱸ, ᱥᱮᱛᱟᱜ ᱠᱚ ᱥᱮᱱᱮ ᱫᱟᱜ ᱞᱮᱜᱼᱟᱭ ᱱᱮᱛᱚᱜ ᱫᱚ ᱯᱷᱟᱸᱠᱟ ᱟᱠᱟᱜ ᱟᱭ ᱾
ᱚ ᱟᱪᱪᱷᱟ ᱾ ᱱᱟᱯᱟᱭ ᱜᱮ ᱛᱟᱦᱚᱞᱮ ᱾ ᱟᱪᱪᱷᱟ ᱟᱹᱞᱤᱧ ᱞᱤᱧ ᱞᱟᱹᱭ ᱮᱫᱟ ᱟᱹᱵᱤᱱ ᱫᱚ ᱚᱝᱠᱟ ᱦᱤᱥᱟᱹᱵᱽ ᱫᱚ ᱼᱼ ᱚᱠᱟ ᱫᱤᱥᱚᱢ ᱵᱤᱱ ᱯᱟᱲᱟᱜ ᱠᱟᱱᱟ? ᱚᱱᱠᱟ ᱵᱤᱨ ᱵᱩᱨᱩ ᱴᱚᱴᱷᱟ ᱥᱮ ᱴᱟᱺᱰᱤ ᱴᱩᱠᱨᱤ ᱴᱚᱴᱷᱟ?
ᱟᱞᱮᱫᱚᱼᱼ ᱵᱤᱨ ᱵᱤᱨ ᱵᱩᱨᱩ ᱥᱮᱱ ᱟᱫᱚ ᱵᱩᱨᱩ ᱫᱚ ᱵᱟᱹᱱᱩᱜᱼᱟ, ᱟᱞᱮ ᱥᱮᱱ ᱫᱚ ᱵᱤᱨ ᱢᱮᱱᱟᱜᱼᱟ ᱟᱹᱰᱤᱜᱟᱱ ᱾
ᱟᱪᱪᱷᱟ ᱟᱪᱷᱟ ᱾
ᱟᱹᱵᱤᱱ ᱫᱚ ᱚᱠᱟ ᱥᱮᱱ?
ᱟᱹᱞᱤᱧ ᱫᱚ ᱱᱟᱜ ᱠᱷᱟᱱ ᱧᱮᱞ ᱞᱮᱠᱷᱟᱱ ᱫᱚ ᱴᱟᱺᱰᱤ ᱴᱩᱠᱨᱤ ᱫᱤᱥᱚᱢ ᱜᱮᱞᱤᱧ ᱯᱟᱲᱟᱜ ᱠᱟᱱᱟ ᱾
ᱟᱪᱪᱷᱟ ᱾
ᱵᱤᱨ ᱠᱚᱫᱚ ᱟᱹᱞᱤᱧ ᱥᱮᱫ ᱦᱚᱸ ᱡᱟᱹᱥᱛᱤ ᱜᱮ ᱢᱮᱱᱟᱜᱼᱟ, ᱟᱫᱚ ᱚᱱᱟᱼᱼ ᱵᱩᱨᱩ ᱠᱚᱜᱮ ᱵᱟᱹᱱᱩᱜ ᱟᱠᱟᱫᱟ ᱾
ᱚᱼᱼ
ᱠᱷᱟᱱ ᱵᱤᱨ ᱠᱚᱫᱚ ᱢᱮᱱᱟᱜ ᱟᱠᱟᱫᱟ ᱾
ᱛᱟᱦᱚᱞᱮ ᱟᱵᱤᱱ ᱥᱮᱫ ᱢᱟ ᱵᱤᱱ ᱞᱟᱹᱭ ᱠᱮᱫᱟᱵᱤᱱ ᱵᱤᱨ ᱠᱚᱫᱚ ᱢᱮᱱᱟᱜ ᱟᱠᱟᱜ ᱜᱮᱭᱟ ᱾
ᱦᱚᱭ ᱵᱤᱨ ᱠᱚᱫᱚ ᱟᱞᱮᱥᱮᱱ ᱦᱚᱸ ᱟᱹᱰᱤ ᱜᱟᱱ ᱢᱮᱱᱟᱜᱼᱟ ᱾
ᱛᱟᱦᱚᱞᱮ ᱚᱱᱠᱟ ᱚᱲᱟᱜ ᱥᱩᱨ ᱠᱷᱚᱱ ᱜᱮ ᱥᱮ?
ᱦᱳᱭ ᱚᱲᱟᱜ, ᱚᱲᱟᱜ ᱥᱩᱨ ᱠᱷᱚᱱ ᱜᱮ ᱾
ᱟᱪᱪᱷᱟ ᱟᱪᱪᱷᱟ ᱱᱟᱯᱟᱭ ᱜᱮ ᱛᱟᱦᱚᱞᱮ ᱾